ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱮᱸ ᱪᱮᱫ ᱠᱚᱢ ᱪᱤᱠᱟᱹᱭ ᱫᱟ ᱛᱟᱦᱚᱞᱮ?
ᱱᱚᱜᱼᱚᱭ ᱫᱟᱠᱟ ᱠᱚ ᱡᱚᱢ ᱵᱟᱲᱟ ᱦᱩᱭ ᱱᱟ ᱛᱟᱯᱚᱨᱮ ᱫᱩᱲᱩᱵ ᱦᱩᱭ ᱟᱠᱟᱱ ᱦᱟᱸᱜ᱾
ᱟᱪᱪᱷᱟ, ᱛᱟᱦᱚᱞᱮ ᱵᱮᱥ ᱵᱟᱲᱟ ᱜᱮ?
ᱦᱮᱸ ᱵᱮᱥ ᱵᱟᱲᱟ ᱜᱮ, ᱜᱚᱝᱠᱮ ᱟᱢ ᱫᱚ ᱪᱮᱫ ᱠᱚᱢ ᱪᱤᱠᱟᱹ ᱵᱟᱲᱟᱭ?
ᱦᱮᱸ ᱤᱧ ᱦᱚᱸ ᱱᱚᱝᱠᱟ ᱜᱮ ᱢᱤᱱᱟᱹᱧ ᱜᱮᱭᱟ ᱠᱷᱟᱡ ᱤᱧ ᱦᱚᱸ ᱫᱟᱠᱟ ᱠᱚ ᱡᱚᱢ ᱵᱟᱲᱟ ᱠᱟᱛᱮᱫ ᱱᱚᱜ-ᱚᱭ ᱵᱟᱦᱨᱮ ᱥᱮᱫ ᱤᱧ ᱛᱩᱫ ᱱᱟ᱾ ᱠᱟᱹᱴᱤᱡ ᱮ ᱵᱟᱦᱨᱮ ᱥᱮᱫ ᱨᱮ ᱠᱟᱹᱴᱤᱡ ᱵᱷᱟᱜᱮ ᱵᱩᱡᱷᱟᱹᱜ ᱠᱟᱱᱟ᱾
ᱟᱪᱪᱷᱟ ᱟᱪᱪᱷᱟ ᱜᱚᱝᱠᱮ ᱛᱟᱦᱚᱞᱮ ᱚᱱᱛᱮ ᱪᱮᱫ ᱞᱮᱠᱟ ᱨᱤᱢᱤᱞ ᱠᱚ
ᱨᱤᱢᱤᱞ ᱠᱚ ᱛᱮᱦᱮᱧ ᱫᱚ ᱫᱟᱜ ᱮ ᱫᱟᱜ ᱮ ᱡᱚᱨᱚᱭᱮᱫ ᱛᱟᱦᱮᱸᱱᱟ ᱫᱟᱜ ᱫᱚ ᱟᱫᱚ ᱱᱚᱜ-ᱚᱭ ᱠᱤᱪᱷᱩ ᱠᱷᱚᱱ ᱢᱟᱲᱟᱝ ᱜᱮ ᱟᱫᱚᱭ ᱟᱥᱩᱲ ᱠᱟᱫᱟ ᱵᱟᱠᱷᱟᱡ ᱫᱚ ᱫᱟᱜ ᱮ ᱡᱚᱨᱚᱭᱮᱫ ᱛᱟᱦᱮᱸᱜᱼᱟ᱾ ᱚᱱᱠᱟ ᱜᱮ ᱛᱟᱦᱚᱞᱮ ᱫᱟᱜ ᱡᱚᱨᱚ ᱡᱚᱨᱚ ᱛᱮᱜᱮ ᱠᱟᱹᱴᱤᱡ ᱫᱚᱠᱟᱱ ᱠᱚ ᱪᱟᱞᱟᱣ ᱦᱩᱭ ᱞᱮᱱ ᱜᱮᱭᱟ ᱮᱱᱟᱱᱚᱜ ᱫᱟᱜ ᱡᱚᱨᱚ ᱡᱚᱨᱚ ᱛᱮᱜᱮ ᱟᱫᱚ ᱞᱚᱦᱚᱫ ᱵᱟᱲᱟ ᱦᱚᱸ ᱦᱩᱭᱱᱟ ᱮᱱᱟᱱ ᱵᱷᱟᱜᱤ ᱜᱮ ᱫᱟᱜ ᱮ ᱡᱚᱨᱚᱭᱮᱫ ᱛᱟᱦᱮᱸᱫ᱾
ᱟᱪᱪᱷᱟ ᱟᱪᱪᱷᱟ ᱦᱩᱸ
ᱟᱯᱮᱥᱮᱫ ᱫᱚ ᱛᱟᱦᱚᱞᱮ ᱪᱮᱫ ᱞᱮᱠᱟ?
ᱦᱮᱸ ᱟᱞᱮᱥᱮᱱ ᱦᱚᱸ ᱱᱚᱛᱮ ᱦᱚᱸ ᱥᱤᱛᱩᱝ ᱞᱮᱜ-ᱟᱭ ᱛᱮᱦᱮᱧ ᱫᱚ ᱵᱟᱭ ᱡᱚᱨᱚ ᱠᱟᱜᱼᱟ᱾ ᱢᱳᱴᱟᱢᱩᱴᱤ ᱢᱟᱱᱮ ᱨᱤᱢᱤᱞ ᱫᱚ ᱨᱤᱢᱤᱞ ᱵᱟᱲᱟ ᱞᱮᱜ-ᱟᱭ ᱫᱟᱜ ᱫᱚ ᱫᱟᱜ ᱛᱮᱫ ᱵᱟᱭ ᱫᱟᱜ ᱮᱫᱟ᱾
ᱚ ᱟᱪᱪᱷᱟ
ᱦᱮᱸ
ᱟᱞᱮᱥᱮᱫ ᱫᱚᱭ ᱫᱟᱜ ᱠᱮᱫ ᱜᱮᱭᱟ ᱛᱟᱦᱚᱞᱮ ᱟᱫᱚ ᱦᱚᱸᱜᱼᱚᱭ ᱤᱭᱟᱹ ᱠᱚ ᱛᱟᱦᱚᱞᱮ ᱦᱳᱲᱳ ᱨᱚᱦᱚᱭ ᱠᱚᱦᱚᱸ ᱛᱚ ᱮᱴᱠᱮᱴᱚᱬᱮ ᱜᱚᱫᱚᱜ ᱠᱟᱱᱟ ᱚᱱᱠᱟ ᱡᱩᱫᱤ ᱵᱟᱭ ᱫᱟᱜᱟ᱾
ᱦᱮᱸ ᱦᱮᱸ
ᱦᱳᱭ
ᱟᱞᱮ ᱥᱮᱱ ᱫᱚ ᱟᱞᱮᱥᱮᱱ ᱫᱚ ᱠᱟᱹᱴᱤᱡ ᱯᱮᱨᱮᱡ ᱠᱟᱜᱼᱟᱭ ᱢᱟᱱᱮ ᱟᱹᱰᱤ ᱜᱟᱱ ᱜᱮ ᱯᱮᱨᱮᱡ ᱠᱟᱜᱼᱟᱭ ᱛᱚ ᱚᱱᱠᱟ ᱥᱚᱢᱚᱥᱥᱟ ᱫᱚ ᱵᱟᱹᱱᱩᱜᱼᱟ, ᱡᱮ ᱦᱩᱲᱩ ᱨᱚᱦᱚᱭ ᱠᱚ ᱚᱱᱠᱟ ᱦᱩᱭᱩᱜᱼᱟ᱾
ᱟᱪᱪᱷᱟ ᱤᱭᱟᱹ ᱟᱯ ᱟᱯᱮ ᱥᱮᱫ ᱫᱚ ᱛᱟᱦᱚᱞᱮ ᱨᱚᱦᱚᱭ ᱟᱨ ᱢᱟᱞ ᱟᱨ ᱜᱚᱴᱟ ᱫᱤᱱ ᱠᱷᱟᱱ ᱜᱮᱠᱚ ᱟᱨᱟᱢᱵᱚᱭᱟ ᱠᱚ ᱥᱮ ᱪᱮᱫ ᱞᱮᱠᱟ?
ᱦᱮᱸ ᱨᱚᱦᱚᱭ ᱫᱚ ᱟᱨᱚᱢᱵᱚᱭᱟᱠᱚ ᱠᱤᱪᱷᱩ ᱫᱤᱱ ᱠᱷᱟᱱ ᱜᱮ ᱵᱮᱥᱤ ᱫᱤᱱ ᱫᱚ ᱥᱚᱢᱚᱭ ᱵᱟᱝ ᱞᱟᱜᱟᱼᱟ᱾
ᱟᱪᱪᱷᱟ
ᱟᱞᱮ ᱥᱮᱱ ᱫᱚ ᱟᱫᱚ ᱠᱟᱹᱴᱤᱡ ᱢᱟᱱᱮ ᱞᱟᱦᱟ ᱞᱟᱦᱟ ᱠᱷᱚᱱᱟᱜ ᱵᱟᱨᱥᱤᱧ ᱯᱮ ᱫᱤᱱ ᱫᱚᱢᱮ ᱫᱟᱜ ᱠᱮᱜ-ᱟᱭ ᱛᱚ ᱟᱫᱚ ᱚᱱᱟᱜᱮ ᱢᱟᱱᱮ ᱚᱛ ᱠᱚ ᱚᱫᱟᱭᱮᱱᱟ ᱟᱨᱠᱤ ᱟᱫᱚ ᱱᱤᱛᱚᱜ ᱫᱚ ᱫᱟᱜ ᱜᱮᱜ ᱠᱷᱟᱱᱜᱮ ᱞᱤᱸᱜᱤᱜ ᱠᱟᱱᱟ ᱫᱟᱜ ᱵᱟᱭ ᱟᱸᱡᱮᱫ ᱫᱟᱲᱮᱭᱟᱜ ᱠᱟᱱᱟ ᱨᱚᱦᱚᱲᱚᱜ ᱡᱮ ᱨᱚᱦᱚᱲᱚᱜᱼᱟ᱾ ᱟᱸᱡᱮᱫ ᱪᱟᱵᱟᱭᱟ ᱚᱛᱨᱮ ᱴᱟᱱᱟᱣ ᱪᱟᱵᱟᱭᱟ ᱚᱱᱠᱟ ᱵᱟᱝ ᱴᱟᱱᱟᱣ ᱪᱟᱵᱟᱭᱮᱫᱼᱟ ᱱᱤᱛᱚᱜ ᱫᱚ ᱟᱨᱠᱤ ᱡᱟᱠᱮ ᱵᱚᱞᱮ ᱡᱟᱨᱠᱟᱣ ᱠᱟᱜ-ᱟᱭ ᱟᱞᱮ ᱥᱮᱱ ᱫᱚ
ᱟᱞᱮ ᱥᱮᱱ ᱫᱚ ᱠᱷᱟᱱᱡ ᱟᱫᱚ ᱠᱟᱹᱴᱤᱡ ᱚᱛ ᱨᱮ ᱴᱟᱱᱟᱣ ᱫᱚ ᱴᱟᱱᱟᱮᱫ ᱜᱮᱭᱟ ᱟᱫᱚ ᱫᱟᱜ ᱫᱚ ᱵᱟᱝ ᱛᱚᱸᱵᱟᱜ ᱠᱟᱱᱟ ᱵᱟᱠᱷᱟᱡ ᱥᱤ ᱜᱤ ᱫᱚ ᱦᱩᱭ ᱠᱚᱜᱼᱟ᱾ ᱵᱟᱠᱷᱟᱡ ᱦᱚᱸᱜᱼᱚᱭ ᱤᱭᱟᱹ ᱛᱚᱞᱟ ᱠᱚᱦᱚᱸ ᱦᱩᱭ ᱦᱮᱡ ᱟᱠᱟᱱᱟ ᱢᱚᱴᱟ ᱢᱩᱴᱤ
ᱩᱸ ᱦᱩᱸ ᱦᱩᱸ ᱵᱟᱝ ᱟᱞᱮ ᱥᱮᱱ ᱫᱚ ᱱᱚᱝᱠᱟ ᱫᱚ ᱵᱟᱝ᱾
ᱟᱫᱚ ᱛᱟᱦᱚᱞᱮ ᱟᱯᱮ ᱥᱮᱫ ᱫᱚ ᱪᱮᱫ ᱠᱚ ᱠᱚ ᱪᱟᱥ ᱪᱟᱥᱟ ᱟᱫᱚ ᱛᱟᱦᱚᱞᱮ
ᱟᱞᱮ ᱥᱮᱱ ᱫᱚ ᱥᱩᱫᱷᱩ ᱦᱩᱲᱩ ᱜᱮ ᱦᱩᱭᱩᱜᱼᱟ ᱮᱴᱟᱜ ᱠᱤᱪᱷᱩ ᱫᱚ ᱢᱟᱱᱮ ᱦᱟᱹᱛᱤ ᱠᱚᱠᱚ ᱦᱟᱹᱡᱩᱜ ᱜᱮᱭᱟ ᱛᱚ ᱟᱞᱮ ᱥᱮᱱ ᱫᱚ᱾ ᱟᱫᱚ ᱡᱟᱦᱟᱸᱭ ᱢᱟᱱᱮ ᱪᱟᱥᱟ ᱡᱩᱫᱤ ᱮᱴᱟᱜᱟᱜ ᱠᱚᱭ ᱪᱟᱥᱟ ᱛᱟᱦᱚᱞᱮ ᱩᱱᱤᱭᱟᱜ ᱢᱟᱱᱮ ᱦᱟᱹᱛᱤ ᱠᱚ ᱦᱮᱡ ᱞᱮᱱᱠᱷᱟᱱ ᱯᱩᱨᱟᱹ ᱠᱚ ᱡᱚᱢ ᱪᱟᱵᱟᱭ ᱛᱟᱭᱟ᱾ ᱚᱱᱮ ᱥᱟᱨᱮᱡ ᱜᱮ ᱵᱟᱠᱚ ᱥᱟᱨᱮᱡᱟ ᱤᱱᱟᱹ ᱠᱷᱟᱹᱛᱤᱨ ᱜᱮ ᱟᱞᱮ ᱥᱮᱱ ᱫᱚ ᱪᱟᱥ ᱫᱚ ᱚᱱᱠᱟ ᱫᱚ ᱵᱟᱝ ᱦᱩᱭᱩᱜᱼᱟ᱾ ᱡᱮ ᱟᱱᱟᱡ ᱠᱚᱫᱚ ᱵᱟᱲᱜᱮ ᱫᱷᱟᱨᱮ ᱠᱚᱨᱮ ᱦᱚᱠᱚ ᱪᱟᱪ ᱪᱟᱥᱟ ᱠᱤᱱᱛᱩ ᱵᱟᱹᱫᱽ ᱠᱚᱨᱮ ᱫᱚ ᱵᱟᱝ ᱵᱟᱹᱫᱽ ᱠᱚᱨᱮ ᱫᱚ ᱥᱩᱫᱩ ᱦᱩᱲᱩ ᱜᱮ ᱢᱤᱫ ᱵᱚᱪᱚᱨ ᱦᱮᱸ ᱢᱤᱫᱚ ᱵᱚᱪᱷᱚᱨ ᱨᱮ ᱢᱤᱫ ᱫᱷᱟᱣ ᱜᱮ ᱪᱟᱥ ᱦᱩᱭᱩᱜ ᱜᱮᱭᱟᱞᱮᱥᱮᱱ ᱫᱚ ᱛᱚ᱾
ᱤᱱᱟᱹᱜᱮ ᱡᱟᱢ ᱦᱮᱸ ᱜᱚᱝᱠᱮ ᱟᱯᱮᱥᱮᱫ ᱫᱚ ᱛᱟᱦᱚᱞᱮ ᱪᱮᱫ ᱠᱚ ᱪᱟᱥ ᱦᱩᱭᱩᱜ ᱜᱮᱭᱟ ᱚᱱᱠᱟ ᱦᱩᱲᱩ ᱵᱟᱫ ᱛᱮ
ᱟᱞᱮᱥᱮᱫ ᱫᱚ ᱪᱟᱥ ᱦᱩᱭᱩᱜ ᱜᱮᱭᱟ ᱟᱞᱮᱥᱮᱫ ᱠᱚ ᱪᱟᱥ ᱟ ᱟᱹᱞᱩ ᱠᱚ ᱪᱟᱥ ᱟ ᱚᱱᱠᱟ ᱥᱚᱵᱡᱤ ᱠᱚᱫᱚ ᱢᱤᱫᱵᱟᱨ ᱠᱚ ᱪᱟᱥ ᱟ ᱛᱟᱯᱚᱨᱮ ᱟᱨ ᱦᱚᱜᱼᱚᱭ ᱛᱩᱲᱤ ᱠᱚᱥᱞᱟ ᱠᱚ ᱦᱩᱭᱩᱜ ᱜᱮᱭᱟ ᱟᱨ ᱟᱞᱮ ᱫᱚ ᱠᱷᱟᱡ ᱱᱚᱝᱠᱟ ᱵᱚᱪᱷᱚᱨ ᱨᱮ ᱠᱷᱟᱡ ᱵᱟᱨᱫᱷᱟᱣ ᱞᱮ ᱪᱟᱥ ᱜᱮᱭᱟ ᱟᱞᱮ ᱥᱮᱫ ᱫᱚ ᱠᱷᱟᱡ ᱱᱚᱝᱠᱟ ᱡᱟᱦᱟᱸ ᱫᱷᱚᱨᱚᱱ ᱨᱮᱠᱚ ᱞᱟᱹᱭᱮᱫ ᱠᱷᱟᱡ ᱚᱱᱟ ᱫᱷᱚᱨᱚᱱ ᱨᱮ ᱫᱷᱚᱨᱚᱱ ᱞᱮ ᱪᱟᱥᱟ ᱟᱨ ᱱᱚᱜᱼᱚᱭ ᱱᱚᱜᱼᱚ ᱱᱚᱝᱠᱟ ᱟᱥᱟᱲ ᱵᱚᱸᱜᱟ ᱚᱱᱠᱟ ᱟᱥᱟᱲ ᱥᱟᱱ ᱵᱚᱸᱜᱟ ᱦᱳᱲᱳ
ᱦᱮᱸ ᱦᱮᱸ ᱦᱮᱸ ᱛᱚᱸᱵᱮ ᱛᱟᱦᱚᱞᱮ ᱟᱯᱮᱥᱮᱫ ᱫᱚ ᱦᱟᱹᱛᱤ ᱠᱚᱫᱚ ᱵᱟᱠᱚ ᱪᱟᱞᱟᱜ ᱜᱮᱭᱟ
ᱵᱟᱝ ᱟᱞᱮ ᱫᱚ ᱠᱷᱟᱡ ᱤᱭᱟᱹ ᱵᱤᱞᱟᱹᱛ ᱫᱤᱥᱚᱢ ᱟᱞᱮ ᱫᱚᱞᱮ ᱯᱟᱲᱟᱜ ᱠᱟᱱᱟ ᱟᱞᱮᱥᱮᱫ ᱫᱚ ᱚᱱᱠᱟ ᱵᱤᱨ ᱠᱚ ᱵᱟᱹᱱᱩᱜᱼᱟ ᱟᱫᱚ ᱛᱟᱦᱚᱞᱮ ᱟᱞᱮ ᱥᱮᱫ ᱫᱚ ᱦᱤᱡᱩᱜ ᱨᱮᱦᱚᱸ ᱠᱚ ᱟᱫᱚ ᱚᱱᱟ ᱠᱟᱹᱴᱤᱡ ᱥᱟᱭᱤᱴ ᱟᱛᱩ ᱞᱮᱠᱟᱛᱮᱠᱚ ᱦᱤᱡᱩᱜᱼᱟ ᱟᱫᱚ ᱠᱚᱢ ᱠᱚ ᱦᱤᱡᱩᱜᱼᱟ ᱟᱞ ᱥᱮᱫ ᱫᱚ
ᱦᱮᱸ ᱦᱮᱸ
ᱟᱨ ᱟᱹᱰᱤ ᱠᱚᱢ ᱠᱚ ᱦᱤᱡᱩᱜᱼᱟ ᱟᱯᱮ ᱥᱮᱫ ᱫᱚ
ᱢᱟᱱᱮ ᱯᱟᱨᱚᱢ ᱠᱷᱟᱱ ᱠᱚ ᱯᱟᱨᱚᱢᱮᱱᱟ ᱵᱟᱠᱷᱟᱱ ᱫᱚ ᱵᱟᱝ
ᱵᱟᱝ ᱦᱳᱭ ᱦᱳᱭ ᱟᱯᱮ ᱥᱮᱫ ᱫᱚ ᱛᱟᱦᱚᱞᱮ ᱫᱤᱱᱟᱹᱢ ᱫᱤᱱ ᱜᱮᱠᱚ ᱦᱤᱡᱩᱜᱼᱟ ᱥᱮ ᱪᱮᱫ ᱞᱮᱠᱟ
ᱫᱤᱱᱟᱹᱢ ᱜᱮ ᱢᱟᱱᱮ ᱦᱳᱭᱛᱚ ᱢᱤᱫᱴᱮᱱ ᱵᱟᱨᱭᱟ ᱫᱚ ᱛᱟᱦᱮᱱ ᱜᱮᱭᱟ ᱠᱤᱱ ᱛᱟᱦᱮᱱ ᱜᱮᱭᱟᱭ ᱟᱨ ᱰᱷᱮᱨ ᱧᱚᱜ ᱠᱚ ᱦᱤᱡᱩᱜᱼᱟ ᱡᱩᱫᱤ ᱚᱱᱠᱟ ᱪᱟᱸᱫᱳ ᱨᱮ ᱢᱤᱫ ᱫᱷᱟᱣ ᱵᱟᱨ ᱫᱷᱟᱣ ᱫᱚᱠᱚ ᱦᱤᱡᱩᱜ ᱜᱮᱭᱟ
ᱢᱤᱫ ᱫᱷᱟᱣ ᱵᱟᱨ ᱫᱷᱟᱣ ᱫᱚ ᱩᱱᱠᱩ ᱫᱚ ᱟᱹᱰᱤ ᱰᱷᱮᱨ ᱠᱚ ᱦᱤᱡᱩᱜᱼᱟ ᱥᱮ ᱪᱮᱫ ᱞᱮᱠᱟ ᱟᱨ
ᱰᱷᱮᱨ ᱫᱚ ᱢᱤᱫ ᱪᱟᱸᱫᱳ ᱨᱮ ᱵᱟᱨ ᱫᱷᱟᱣ ᱫᱚ ᱦᱮᱸ ᱚᱱᱠᱟ ᱛᱮᱜᱮᱠᱚ ᱯᱟᱨᱚᱢᱚᱜᱼᱟ ᱟᱨ ᱢᱤᱫᱴᱮᱱ ᱵᱟᱨᱭᱟ ᱫᱚ ᱩᱱᱠᱩ ᱫᱚ ᱰᱮᱞᱤ ᱜᱮ ᱦᱟᱱᱛᱮ ᱱᱟᱛᱮ ᱨᱮ ᱦᱳᱭ ᱚᱸᱰᱮᱢ ᱟᱸᱡᱚᱢ ᱠᱮᱜᱼᱟ ᱚᱸᱰᱮ ᱚᱲᱟᱜ ᱮ ᱨᱟᱹᱯᱩᱫ ᱠᱮᱜᱼᱟ ᱛᱟᱨᱯᱚᱨᱮ ᱱᱚᱣᱟ ᱟᱞᱮᱭᱟᱜ ᱵᱤᱨ ᱨᱮ ᱵᱚᱞᱚᱱᱟᱭ ᱚᱸᱰᱮ ᱵᱚᱞᱚ ᱠᱟᱱᱟᱭ ᱜᱩᱨᱩᱯ ᱨᱮ ᱢᱤᱫᱴᱟᱝ ᱜᱩᱨᱩᱯ ᱢᱮᱱᱟᱜ ᱟᱛᱚ ᱟᱞᱮ ᱫᱷᱟᱨᱮ ᱯᱟᱥᱮ ᱟᱛᱳ ᱛᱮ ᱢᱤᱫᱴᱟᱝ ᱜᱩᱨᱩᱯ ᱞᱮ ᱵᱮᱱᱟᱣ ᱠᱟᱜ-ᱟ ᱛᱚ ᱚᱱᱟ ᱜᱩᱨᱩᱯ ᱨᱮ ᱢᱮᱥᱮᱡᱟᱠᱚ ᱦᱮᱸ ᱱᱚᱶᱟ ᱵᱤᱨ ᱨᱮ ᱵᱚᱞᱚ ᱠᱟᱱᱟᱭ ᱠᱟᱹᱴᱤᱡ ᱥᱟᱵᱫᱷᱟᱱ ᱛᱮᱯᱮ ᱛᱟᱦᱮᱱᱟ ᱡᱮ ᱚᱲᱟᱜ ᱨᱟᱹᱯᱩᱫ ᱫᱟᱭ ᱢᱟᱱᱮ ᱚᱲᱟᱜ ᱵᱚᱞᱚᱱ ᱠᱟᱱᱟᱭ ᱱᱩᱭ ᱫᱚ ᱚᱱᱠᱟ ᱦᱮᱸ
ᱟᱯᱮ ᱥᱮᱫ ᱫᱚ ᱛᱟᱦᱚᱞᱮ ᱚᱱᱟ ᱵᱚᱛᱚᱨ ᱫᱚ ᱵᱚᱛᱚᱨ ᱟᱹᱱᱤᱡ ᱜᱮᱭᱟ ᱛᱟᱦᱚᱞᱮ ᱱᱚᱜᱼᱚ ᱱᱚᱝᱠᱟ ᱟᱨ ᱵᱷᱟᱜᱮ ᱜᱮ ᱟᱸᱡᱚᱢ ᱵᱟᱲᱟᱜ ᱜᱮᱭᱟ ᱡᱮ ᱚᱱᱠᱟ ᱜᱚᱡ ᱜᱚᱯᱚᱡ ᱦᱩᱭ ᱵᱟᱲᱟ ᱠᱟᱱᱟ ᱚᱝᱠᱟ ᱚᱝᱠᱟ ᱟᱸᱡᱚᱢ ᱵᱟᱲᱟᱜ ᱜᱮᱭᱟ ᱟᱫᱚ ᱛᱟᱦᱚᱞᱮ ᱠᱟᱹᱴᱤᱡ ᱵᱚᱛᱚᱨ ᱫᱚ ᱵᱚᱛᱚᱨ ᱜᱮ ᱛᱟᱦᱚᱞᱮ ᱱᱚᱜᱼᱚ ᱱᱚᱝᱠᱟ ᱧᱤᱫᱟᱹ ᱞᱮᱱᱠᱷᱟᱱ ᱟᱫᱚ ᱛᱟᱦᱚᱞᱮ ᱟᱯᱮ ᱟᱫᱚ ᱚᱲᱟᱜ ᱵᱟᱦᱮᱨᱮ ᱫᱚ ᱟᱫᱚ ᱵᱟᱯᱮ ᱛᱩᱫᱩᱜᱼᱟ
ᱦᱮᱸ ᱵᱟᱝ ᱚᱲᱟᱜ ᱵᱟᱦᱨᱮ ᱫᱚ ᱧᱤᱫᱟᱹ ᱞᱮᱱᱠᱷᱟᱡ ᱫᱚ ᱵᱟᱞᱮ ᱛᱩᱫᱩᱜ ᱜᱮᱭᱟ ᱦᱮᱸ ᱟᱛᱳ ᱵᱷᱤᱛᱤᱨ ᱨᱮ ᱡᱩᱫᱤ ᱜᱚᱴᱟ ᱥᱮᱫ ᱢᱟᱨᱥᱟᱞ ᱢᱮᱱᱟᱜᱼᱟ ᱛᱟᱦᱚᱞᱮ ᱟᱹᱛᱳ ᱵᱷᱤᱛᱤᱨ ᱨᱮ ᱠᱚᱲᱟ ᱠᱚ ᱠᱚ ᱟᱰᱰᱟᱭᱟ ᱠᱤᱱᱛᱩ ᱟᱹᱛᱩ ᱠᱷᱚᱱᱟᱜ ᱵᱟᱦᱟᱨᱮ ᱫᱚ ᱵᱟᱞᱮ ᱪᱟᱞᱟᱜ ᱜᱮᱭᱟ
ᱟᱪᱪᱷᱟ ᱟᱨ ᱥᱮᱱ ᱦᱚᱸ ᱞᱟᱹᱠᱛᱤ ᱵᱟᱝ ᱠᱟᱱᱟ ᱚᱝᱠᱟ ᱵᱚᱛᱚᱨ ᱫᱚ ᱵᱚᱛᱚᱨ ᱜᱮ ᱟᱞᱮ ᱫᱚ ᱱᱚᱜ ᱚᱭ ᱡᱮᱫ ᱞᱮᱠᱟ ᱟᱞᱮᱫᱚ ᱵᱤᱞᱟᱹᱛ ᱫᱤᱥᱚᱢ ᱦᱚᱲ ᱥᱮ ᱟᱞᱮ ᱫᱚ ᱥᱟᱭ ᱟᱞᱮ ᱛᱚ ᱡᱩᱫᱤ ᱛᱟᱦᱮᱱᱟᱭ ᱯᱨᱟᱭ ᱤᱭᱟᱹ ᱫᱩ ᱛᱤᱱ ᱠᱤᱞᱳᱢᱤᱴᱟᱨ ᱥᱟᱹᱜᱤᱧ ᱨᱮ ᱾ ᱮᱱᱛᱮ ᱨᱮᱦᱚᱸ ᱟᱞᱮ ᱱᱚᱸᱰᱮ ᱵᱚᱛᱚᱨ ᱾ ᱛᱮᱞᱮ ᱤᱭᱟᱹᱜ ᱟ ᱟᱫᱚ ᱟᱞᱮ ᱫᱚ ᱟᱞᱮ ᱫᱚ ᱟᱯᱮ ᱞᱮᱠᱟ ᱫᱚ ᱢᱟᱱᱮ ᱤᱭᱟᱹ ᱫᱚ ᱵᱟᱹᱱᱩᱜ ᱛᱟᱞᱮᱭᱟ ᱾ ᱟᱞᱮ ᱟᱞᱮ ᱫᱚ ᱟᱞᱮ ᱫᱚᱞᱮ ᱵᱚᱛᱚᱨᱚᱜ ᱜᱮᱭᱟ ᱫᱚᱢᱮ ᱮᱱᱠᱷᱟᱱ ᱾
ᱟᱞᱮ ᱫᱚ ᱠᱟᱛᱷᱟ ᱦᱩᱭᱩᱜ ᱠᱟᱱᱟ ᱧᱮᱞ ᱯᱚᱦᱚᱴ ᱮᱱᱟᱞᱮ ᱛᱚ ᱟᱹᱰᱤ ᱫᱤᱱ ᱠᱷᱚᱱᱟᱜ ᱰᱮᱞᱤ ᱜᱮ ᱦᱤᱡᱩᱜ ᱟᱠᱚ ᱾ ᱤᱱᱟᱹᱞ ᱦᱚᱲ ᱛᱚ ᱟᱞᱮ ᱦᱚᱸᱞᱮ ᱵᱟᱲᱟᱭᱟ ᱪᱮᱫ ᱞᱮᱠᱟ ᱞᱟᱜᱟ ᱦᱩᱭᱩᱜᱼᱟ ᱪᱮᱫ ᱞᱮᱠᱟ ᱵᱟᱝ ᱢᱮᱫᱴᱮᱱ ᱦᱤᱡᱩᱜ ᱟᱭ ᱡᱩᱫᱤ ᱪᱮᱫ ᱞᱮᱠᱟᱞᱜᱟᱜ ᱟ ᱾ ᱞᱟᱜ ᱦᱩᱭᱩᱜ ᱟ ᱰᱷᱮᱨ ᱧᱚᱜ ᱦᱮᱡ ᱞᱮᱱᱠᱷᱟᱱ ᱪᱮᱫ ᱞᱮᱠᱟ ᱞᱟᱜᱟ ᱦᱩᱭᱩᱜ ᱟ ᱚᱱᱟ ᱠᱚ ᱵᱟᱲᱟᱭᱟᱞᱮ ᱟᱨᱠᱤ ᱞᱟᱜᱟ ᱠᱚᱣᱟᱞᱮ ᱾
ᱦᱳᱭ ᱟᱨ ᱟᱞᱮᱫ ᱫᱚ ᱚᱠᱷᱟ ᱚᱱᱠᱟ ᱫᱚ ᱪᱮᱫ ᱦᱚᱸ ᱵᱟᱝᱞᱮ ᱵᱟᱲᱟᱭᱟ ᱛᱟᱦᱚᱞᱮ ᱚᱱᱠᱟ ᱜᱮ ᱾ ᱦᱮᱡ ᱢᱤᱫ ᱫᱷᱟᱣ ᱟᱫᱚ ᱤᱧ ᱫᱚ ᱟᱹᱰᱤ ᱠᱟᱹᱴᱤᱡᱽ ᱜᱮᱧ ᱛᱟᱦᱮ ᱠᱟᱱᱟ ᱦᱩᱰᱤᱧ ᱜᱮ ᱾ ᱚᱱᱠᱟ ᱢᱤᱫ ᱫᱷᱟᱣ ᱵᱟᱨᱭᱟ ᱠᱤᱱ ᱦᱮᱡ ᱞᱮᱱᱟ ᱠᱤᱱ ᱾
ᱦᱩᱸ
ᱵᱟᱨᱭᱟ ᱩᱱᱠᱤᱱ ᱢᱮᱱᱟᱜ ᱠᱤᱱᱟᱹ ᱟᱹᱰᱤ ᱥᱟᱹᱜᱤᱧ ᱨᱮ ᱾ ᱛᱟᱦᱚᱞᱮ ᱟᱫᱚ ᱱᱚᱰᱮ ᱢᱟ ᱢᱟᱱᱮ ᱟᱭᱳᱵᱟᱵᱟ ᱟᱫᱚ ᱱᱚᱱᱰᱮ ᱾ ᱟᱛᱳ ᱠᱚᱨᱮᱱ ᱦᱚᱲ ᱠᱚ ᱟᱫᱚ ᱾ ᱠᱚ ᱞᱟᱹᱭ ᱫᱟ ᱚᱲᱟᱜ ᱵᱚᱞᱚᱱ ᱯᱮ ᱚᱲᱟᱜ ᱵᱚᱞᱚᱱ ᱯᱮ ᱱᱚᱝᱠᱟ ᱦᱮᱡ ᱠᱟᱱᱟ ᱠᱚ ᱦᱮᱡ ᱠᱟᱱᱟ ᱠᱚ ᱾ ᱟᱫᱚ ᱛᱟᱦᱚᱞᱮ ᱦᱟᱱᱮ ᱛᱤᱱᱟᱹᱜ ᱥᱟᱹᱜᱤᱧ ᱨᱮᱪᱚᱝ ᱟᱫᱚ ᱦᱚᱸᱚ ᱱᱚᱝᱠᱟ ᱟᱫᱚ ᱟᱛᱳ ᱴᱚᱞᱟ ᱾ ᱠᱚᱚᱨᱮ ᱫᱚ ᱦᱚᱸᱚ ᱱᱚᱝᱠᱟ ᱟᱞᱮ ᱥᱮᱫ ᱫᱚ ᱦᱳᱭᱪᱳᱭ ᱟᱨᱠᱤ ᱾
ᱟᱪᱪᱷᱟ ᱟᱪᱪᱷᱟ ᱟᱪᱪᱷᱟ ᱦᱩᱸᱻ ᱾
ᱛᱟᱨᱯᱚᱨᱮ ᱟᱫᱚ ᱱᱚᱚᱭ ᱟᱸ ᱟᱹᱰᱤ ᱫᱤᱱ ᱜᱮ ᱦᱳᱭ ᱱᱟ ᱾ ᱟᱫᱚ ᱟᱞᱮ ᱥᱮᱫ ᱫᱚ ᱚᱱᱠᱟ ᱳᱭ ᱵᱚᱪᱷᱚᱨ ᱨᱮ ᱢᱤᱫ ᱫᱷᱟᱣ ᱾ ᱟᱫᱚ ᱵᱟᱠᱷᱟᱱ ᱫᱚ ᱵᱚᱪᱷᱚᱨ ᱨᱮ ᱢᱤᱫ ᱫᱷᱟᱣ ᱦᱚᱸ ᱵᱟᱝ ᱱᱚᱜ ᱚ ᱱᱚᱝᱠᱟ ᱢᱤᱫ ᱵᱟᱫ ᱾ ᱫᱷᱟᱣ ᱜᱮᱠᱚ ᱫᱤᱥᱟᱹᱜ ᱟ ᱟᱫᱚ ᱵᱟᱠᱷᱟᱱ ᱵᱟᱝᱠᱚ ᱫᱤᱥᱟᱹᱜ ᱟ ᱾
ᱟᱪᱪᱷᱟ ᱟᱪᱪᱷᱟ ᱾ ᱚᱸ ᱵᱟ ᱟᱞᱮ ᱥᱮᱱ ᱫᱚ ᱰᱮᱞᱤ ᱠᱚ ᱦᱤᱡᱩᱜ ᱜᱮᱭᱟ ᱛᱚ ᱟᱞᱮ ᱫᱚ ᱵᱟᱲᱟᱭᱟᱞᱮ ᱾ ᱞᱟᱜᱟ ᱦᱩᱭᱩᱜ ᱨᱮ ᱦᱚ ᱦᱮᱡ ᱞᱮᱱᱠᱷᱟᱱ ᱠᱚ ᱟᱨ ᱠᱟᱛᱷᱟ ᱦᱩᱭᱩᱜ ᱠᱟᱱᱟ ᱟᱞᱮ ᱥᱮᱱ ᱞᱮ ᱪᱟᱞᱟ ᱞᱮᱱᱠᱷᱟᱱ ᱠᱚ ᱾ ᱦᱚᱳᱭᱛᱚ ᱦᱩᱣᱟᱝ ᱪᱟᱥ ᱥᱚᱢᱚᱭ ᱡᱩᱫᱤ ᱠᱚ ᱪᱟᱞᱟᱣᱮᱱᱟ ᱛᱟᱦᱚᱞᱮ ᱾ ᱟᱹᱛᱩ ᱚᱲᱟᱜ ᱠᱷᱚᱱᱟᱜ ᱡᱚᱛᱚ ᱢᱟᱱᱮ ᱟᱹᱛᱩ ᱠᱷᱚᱱᱟᱜ ᱡᱷᱚᱛᱚ ᱦᱚᱲ ᱠᱚ ᱩᱰᱩᱝᱚᱜ ᱜᱮᱭᱟ ᱡᱮ ᱚᱠᱚᱭ ᱵᱟᱠᱚ ᱩᱰᱩᱝᱚᱜ ᱟ ᱚᱱᱠᱟ ᱫᱚ ᱵᱟᱝ ᱾ ᱡᱚᱛᱚ ᱦᱚᱲ ᱠᱚ ᱩᱰᱩᱝᱚᱜ ᱟ ᱞᱟᱜᱟ ᱫᱚ ᱡᱚᱛᱚ ᱦᱚᱲᱜᱮ ᱜᱚᱲᱚ ᱪᱮᱫᱟᱜ ᱥᱮ ᱩᱱᱤᱭᱟᱜ ᱱᱤᱛᱚᱜ ᱠᱚ ᱡᱚᱢᱮᱜ ᱟ ᱾ ᱜᱟᱯᱟ ᱦᱚᱭᱛᱚ ᱱᱤᱡᱮᱨᱟᱜ ᱠᱚ ᱡᱚᱢᱟ ᱚᱠᱚᱭ ᱜᱚᱲᱚᱜ ᱟᱢᱟ ᱵᱟᱢ ᱪᱟᱞᱟᱜ ᱟ ᱡᱩᱫᱤ ᱚᱱᱟ ᱠᱷᱟᱹᱛᱤᱨ ᱡᱚᱛᱚ ᱦᱚᱲ ᱜᱮᱞᱮ ᱟᱞᱮ ᱪᱟᱞᱟᱜ ᱟᱞᱮ ᱾
ᱦᱳᱭ ᱦᱳᱭ ᱟᱹᱰᱤ ᱵᱮᱥ ᱦᱚᱸᱜᱱᱟ ᱾ ᱤᱭᱟᱹ ᱟᱯᱮ ᱫᱚ ᱛᱟᱦᱚᱞᱮ ᱟᱨ ᱚᱱᱟ ᱞᱟᱹᱠᱛᱤ ᱜᱮ ᱫᱚᱨᱠᱟᱨ ᱠᱟᱱᱟ ᱱᱚᱣᱟ ᱡᱷᱚᱛᱚ ᱢᱤᱞᱮ ᱢᱤᱥᱮ ᱾ ᱥᱮ ᱢᱤᱫ ᱥᱟᱶᱛᱮ ᱪᱟᱞᱟᱣ ᱾ ᱵᱟᱠᱷᱟᱡ ᱫᱚ ᱟᱯᱮ ᱥᱮᱫ ᱫᱚ ᱦᱜᱚᱸᱝ ᱠᱟ ᱯᱮ ᱪᱟᱥᱟ ᱵᱚᱪᱷᱚᱨ ᱫᱤᱱ ᱨᱮ ᱢᱤᱫ ᱫᱷᱟᱣ ᱾ ᱯᱮ ᱪᱟᱥᱟ ᱛᱟᱦᱚᱞᱮ ᱟᱨ ᱡᱩᱫᱤ ᱚᱱᱟ ᱦᱚᱸ ᱡᱩᱫᱤ ᱡᱚᱢ ᱪᱟᱵᱟᱭ ᱛᱟᱢᱟ ᱾ ᱛᱟᱦᱚᱞᱮ ᱟᱫᱚ ᱟᱢᱫᱚ ᱪᱮᱫ ᱮᱢ ᱡᱚᱢᱟ ᱥᱮ ᱪᱮᱫ ᱞᱮᱠᱟ?
ᱦᱩᱸ ᱦᱩᱸ ᱾
ᱟᱫᱚ ᱛᱟᱦᱚᱞᱮ ᱚᱝᱱᱠᱟ ᱠᱷᱟᱱ ᱫᱚ ᱟᱫᱚ ᱵᱟᱹᱲᱤᱡ ᱜᱚᱫᱚᱜ ᱟ ᱟᱫᱚ ᱟᱨ ᱾ ᱡᱩᱫᱤ ᱦᱚᱸᱜ ᱚ ᱡᱟᱦᱟ ᱠᱟᱛᱷᱟᱢ ᱞᱟᱹᱭ ᱠᱮᱫ ᱡᱮ ᱟᱢ ᱮᱱ ᱟᱢ ᱡᱩᱫᱤ ᱵᱟᱢ ᱾ ᱪᱟᱞᱟᱜ ᱟ ᱟᱭᱟᱜ ᱠᱚ ᱡᱚᱢ ᱫᱟ ᱟᱢ ᱵᱟᱢ ᱪᱟᱞᱟᱜ ᱠᱟᱱᱟ ᱟᱭᱟᱜ ᱠᱚ ᱡᱚᱢ ᱫᱟ ᱟᱡ ᱮ ᱧᱮᱞ ᱦᱚᱪᱚᱱ ᱚᱱᱠᱟ ᱡᱩᱫᱤᱢ ᱞᱟᱹᱭᱟ᱾ ᱟᱢᱟᱜ ᱦᱚᱸᱛᱚ ᱢᱮᱱᱟᱜ ᱛᱟᱢᱟ ᱦᱮ ᱥᱮ ᱵᱟᱝ ᱦᱩᱸ ᱾
ᱦ
ᱟᱨ ᱱᱚᱝᱠᱟ ᱦᱚ ᱟᱸᱡᱚᱢ ᱵᱟᱲᱟ ᱠᱟᱱᱟ ᱡᱮ ᱤᱭᱟᱹ ᱾ ᱮᱸ ᱟᱯᱮ ᱢᱟᱱᱮ ᱞᱟᱜᱟ ᱨᱮ ᱥᱮ ᱤᱭᱟᱹ ᱨᱮ ᱾ ᱢᱮᱫᱴᱟᱝ ᱾ ᱵᱷᱟᱜᱮ ᱜᱮᱯᱮ ᱵᱩᱡᱷᱟᱹᱣᱟ ᱟᱨᱠᱤ ᱢᱤᱫᱴᱟᱝ ᱨᱟᱹᱥᱠᱟᱹ ᱥᱟᱹᱦᱤᱡ ᱦᱚᱸ ᱵᱟᱝ ᱫᱚ ᱪᱮᱫᱞᱮᱠᱟ᱾ ᱠᱟ ᱚᱱᱮ ᱚᱝᱠᱟ ᱵᱤᱨ ᱫᱤᱥᱚᱢ ᱠᱚᱨᱮ ᱧᱮᱞ ᱦᱳᱭ ᱠᱟᱱᱟ ᱡᱚ ᱛᱚᱠᱷᱚᱱ ᱜᱮ ᱦᱮᱡ ᱱᱟᱠᱚ ᱾ ᱟᱫᱚ ᱟᱫᱚ ᱟᱹᱰᱤ ᱨᱟᱹᱥᱠᱟᱹ ᱥᱟᱞᱟᱜ ᱠᱚ ᱪᱟᱞᱟᱜ ᱞᱮᱠᱷᱟᱧ ᱧᱮᱞ ᱠᱚᱣᱟ ᱟᱨᱠᱤ ᱾
ᱦᱮᱸ ᱟᱞᱮ ᱥᱮᱱ ᱫᱚ ᱢᱟᱱᱮ ᱦᱟᱹᱛᱤ ᱠᱚ ᱪᱟᱞᱟᱣ ᱞᱮᱱᱠᱷᱟᱱ ᱠᱟᱹᱴᱤᱡ ᱨᱟᱹᱥᱠᱟᱹ ᱧᱚᱜ ᱦᱚᱸᱞᱮ ᱵᱩᱡᱷᱟᱹᱣᱟ ᱪᱮᱫᱟᱜ ᱥᱮ ᱦᱟᱹᱛᱤ ᱠᱚ ᱦᱮᱡ ᱠᱟᱱᱟ ᱛᱚ ᱾ ᱞᱟᱜᱟᱜ ᱠᱟᱹᱴᱤᱡ ᱢᱟᱱᱮ ᱫᱟᱹᱲ ᱧᱚᱜᱟᱢ ᱟᱨᱦᱚᱸ ᱠᱟᱹᱴᱤᱡ ᱟᱡ ᱦᱚᱭ ᱞᱟᱜᱟ ᱢᱮᱭᱟ ᱟᱡ ᱦᱚᱸᱚᱢ ᱞᱟᱜᱟᱭᱮᱭᱟ ᱚᱱᱟᱜᱮ ᱨᱟᱹᱥᱠᱟᱹ ᱵᱩᱡᱷᱟᱹᱜᱼᱟ ᱟᱨᱠᱤ ᱾
ᱦᱳᱭ ᱟᱫᱚ ᱨᱟᱹᱥᱠᱟᱹ ᱫᱚ ᱵᱩᱡᱽ ᱫᱚ ᱵᱩᱡᱟᱹᱜᱼᱟ ᱟᱫᱚ ᱦᱟᱱᱮ ᱡᱩᱫᱤ ᱟᱢ ᱡᱩᱫᱤ ᱟᱫᱚ ᱠᱟᱹᱴᱤᱡ ᱦᱟᱱᱮ ᱵᱤᱥᱤ ᱟᱨᱠᱤ ᱟᱹᱰᱤ ᱰᱷᱮᱨ ᱡᱩᱫᱤᱢ ᱟᱢᱫᱢ ᱨᱟᱹᱥᱠᱟᱹᱭᱟ ᱾ ᱛᱟᱦᱚᱞᱮ ᱩᱱ ᱠᱷᱮᱛᱨᱮ ᱨᱮ ᱠᱟᱹᱴᱤᱡ ᱤᱭᱟᱹ ᱦᱩᱭᱩᱜᱼᱟ ᱦᱮᱸ ᱪᱮᱫ ᱞᱮᱠᱟ ᱚᱱᱠᱟ ᱜᱮᱛᱚ?
ᱦᱮᱸ ᱟᱨ ᱠᱤᱪᱷᱩ ᱠᱤᱪᱷᱩ ᱫᱚ ᱢᱟᱱᱮ ᱟᱹᱰᱤ ᱡᱳᱨ ᱠᱚ ᱞᱟᱜᱟᱣ ᱜᱮᱭᱟ ᱛᱚ ᱟᱹᱰᱤ ᱥᱟᱺᱜᱤᱧ ᱥᱟᱺᱜᱤᱧ ᱾ ᱤᱱᱟᱹᱜ ᱜᱮ ᱵᱚᱛᱚᱨ ᱫᱚ ᱵᱩᱡᱷᱟᱹᱜᱼᱟ ᱢᱟᱱᱮ ᱟᱹᱰᱤ ᱥᱟᱺᱜᱤᱧ ᱞᱟᱜᱟ ᱞᱮᱢ ᱠᱷᱟᱱ ᱜᱮ ᱢᱟᱱᱮ ᱵᱚᱛᱚᱨ ᱵᱩᱡᱷᱟᱹᱜᱼᱟ ᱾
ᱦᱳᱭ ᱾ ᱟᱫᱚ ᱚᱱᱟ ᱜᱮ ᱧᱮᱞ ᱠᱟᱛᱮᱫ ᱟᱫᱚ ᱟᱞᱮ ᱫᱚ ᱵᱟᱝᱞᱮ ᱧᱮᱞ ᱠᱟᱹᱣᱟᱱᱤᱜᱼᱟ ᱛᱚ ᱮᱸ ᱟᱯᱮ ᱟᱯᱮ ᱴᱷᱮᱱ ᱟᱫᱚ ᱤᱧᱟᱹᱜ ᱱᱤᱛᱚᱜ ᱫᱚ ᱤᱧᱟᱹᱜ ᱢᱮᱱ ᱛᱮᱫᱚ ᱟᱨ ᱫᱟᱥ ᱧᱮᱞ ᱠᱟᱛᱮᱫ ᱛᱟᱦᱮᱱ ᱛᱟᱵᱚᱱ ᱯᱮ
ᱦᱩᱸ ᱦᱮᱸ ᱢᱮᱱᱠᱷᱱ ᱫᱚ ᱚᱱᱠᱟ ᱢᱟ ᱢᱳᱚᱴᱟᱢᱩᱴᱤ ᱵᱷᱟᱜᱤ ᱜᱮ ᱡᱚᱛᱚ ᱱᱟᱜ ᱜᱮ ᱡᱚᱛᱚ ᱦᱚᱲ ᱜᱮ ᱜᱚᱲᱚ ᱵᱟᱠᱷᱟᱡ ᱵᱟᱠᱚ ᱪᱟᱞᱟᱜᱼᱟ ᱥᱮ ᱵᱟᱠᱚ ᱜᱚᱲᱚ ᱞᱟᱹᱜᱤᱫᱼᱟ ᱡᱷᱚᱛᱚ ᱦᱚᱲ ᱞᱟᱹᱭᱟᱠᱚ ᱦᱮᱸ ᱟᱡ ᱥᱚᱢᱚᱭ ᱫᱚ ᱟᱡ ᱫᱚ ᱵᱟᱭ ᱪᱟᱞᱟᱣ ᱞᱮᱱᱟ ᱱᱤᱛᱚᱜ ᱪᱮᱫᱟᱜ ᱤᱧ ᱪᱟᱞᱟᱜᱼᱟ ᱾ᱟᱡᱟᱜ ᱨᱮ ᱤᱱᱟᱹ ᱠᱷᱟᱹᱛᱤᱨ ᱜᱮ ᱟᱞᱮ ᱫᱚ ᱢᱮᱱᱟᱜᱼᱟ ᱢᱟᱱᱮ ᱵᱟᱢ ᱪᱟᱞᱟᱜᱼᱟ ᱡᱩᱫᱤ ᱟᱢᱟᱜ ᱨᱮ ᱡᱚᱠᱷᱚᱱ ᱠᱚ ᱡᱚᱢᱟ ᱛᱚᱠᱷᱚᱱ ᱟᱠᱚ ᱵᱟᱠᱚ ᱜᱚᱲᱚᱼᱟᱢᱟ ᱾
ᱦᱳᱭ ᱟᱫᱚ ᱛᱟᱦᱚᱞᱮ ᱟᱫᱚ ᱦᱚᱸᱜ ᱱᱚᱣᱟ ᱵᱤᱨ ᱟᱯᱮᱭᱟᱜ ᱫᱚ ᱵᱤᱨ ᱦᱚᱸ ᱢᱮᱱᱟᱜᱼᱟ ᱵᱤᱨ ᱠᱷᱚᱱ ᱦᱚᱸ ᱟᱹᱰᱤ ᱠᱤᱪᱷᱩ ᱯᱮ ᱧᱟᱢ ᱫᱟ ᱾
ᱦᱮᱸ ᱧᱟᱢᱚᱜ ᱜᱮᱭᱟ ᱟᱹᱰᱤ ᱠᱤᱪᱷᱩ ᱡᱚᱢ ᱡᱤᱱᱤᱥ ᱠᱚ ᱟᱲᱟᱜ ᱠᱚ ᱡᱚᱡᱚ ᱟᱲᱟᱜ ᱢᱟᱴᱷᱟ ᱟᱲᱟᱜ ᱠᱤᱫᱩ ᱟᱲᱟᱜ ᱡᱟᱭᱦᱠ ᱟᱹᱰᱤ ᱠᱤᱪᱷᱩ ᱧᱟᱢᱚᱜᱼᱟ ᱯᱷᱩᱴᱠᱟᱹ ᱩᱫ ᱡᱚᱛᱚᱱ ᱠᱤᱪᱷᱩ ᱜᱮ ᱧᱟᱢᱚᱜᱼᱟ ᱡᱚᱢᱟᱞᱮ ᱡᱚᱛᱚᱱᱟᱜ ᱜᱮ ᱢᱟᱱᱮ ᱟᱞᱮ ᱫᱚ ᱦᱚᱭᱛᱳ ᱱᱤᱛ ᱱᱤᱭᱟᱹ ᱟᱞᱮ ᱡᱮᱢᱚᱱ ᱱᱤᱭᱟᱹ ᱡᱮᱱᱟᱨᱮᱥᱚᱱ ᱨᱮᱫᱚ ᱩᱱᱟᱹᱜ ᱮᱠᱴᱟ ᱵᱟᱞᱮ ᱵᱟᱰᱟᱭᱟ ᱡᱮ ᱚᱠᱟ ᱠᱚᱨᱮ ᱪᱮᱫ ᱚᱢᱚᱱᱚᱜᱼᱟ ᱾ ᱪᱮᱫ ᱞᱮᱠᱟ ᱚᱢᱚᱱᱚᱜᱼᱟ ᱚᱱᱟ ᱫᱚ ᱦᱚᱭᱛᱚ ᱠᱷᱩᱵ ᱠᱚᱢ ᱞᱮ ᱵᱟᱲᱟᱭᱟ ᱵᱟᱰᱟᱭ ᱨᱮᱦᱚᱸ ᱞᱮ ᱠᱷᱩᱵ ᱠᱚᱢ ᱟᱫᱚ ᱦᱮᱸ ᱤᱱᱠᱟᱹ ᱛᱮᱜᱮ ᱢᱚᱴᱤ ᱢᱩᱴᱤ ᱟᱹᱜᱩᱭᱟᱞᱮ ᱢᱤᱫ ᱫᱷᱟᱣ ᱧᱮᱞ ᱞᱮᱠᱷᱟᱡ ᱫᱚ ᱴᱷᱤᱠᱟᱹᱜ ᱟᱛᱚ ᱡᱮ ᱱᱚᱣᱟ ᱫᱚ ᱱᱚᱣᱟ ᱠᱟᱱᱟ ᱾
ᱦᱳᱭ ᱦᱳᱭ ᱟᱫᱚ ᱦᱚᱜᱼᱚᱭ ᱡᱮ
ᱡᱟᱦᱟᱸᱭ ᱢᱟᱱᱮ ᱠᱟᱛᱷᱟ ᱦᱩᱭᱩᱜ ᱠᱟᱱᱟ ᱡᱟᱦᱟᱸᱭ ᱵᱟᱲᱟᱭᱟᱭ ᱩᱱᱤ ᱫᱚ ᱰᱷᱮᱨ ᱧᱚᱜ ᱦᱟᱞᱟᱝᱟᱭ ᱟᱹᱜᱩᱭᱟᱭ ᱩᱫ ᱠᱚ ᱯᱩᱴᱠᱟᱹ ᱠᱚ ᱟᱨ ᱟᱞᱮ ᱫᱚ ᱡᱟᱦᱟᱸᱭ ᱱᱟᱣᱟ ᱜᱮᱭᱟ ᱩᱱᱤ ᱫᱚ ᱢᱟᱱᱮ ᱢᱟᱱᱮ ᱠᱷᱩᱵ ᱠᱚᱢ ᱟᱨᱠᱤ
ᱟᱪᱷᱟ ᱾
ᱦᱮᱸ ᱦᱮᱸᱸ
ᱟᱫᱚ
ᱛᱟᱦᱚᱞᱮ ᱡᱚᱢ ᱵᱟᱲᱟ ᱫᱚ ᱦᱩᱭ ᱦᱩᱭ ᱠᱟᱱᱟ ᱵᱟᱝ?
ᱦᱮᱸ ᱳᱭ ᱡᱚᱢ ᱵᱟᱲᱟ ᱫᱚ ᱦᱩᱭᱟ ᱟᱠᱟᱱᱟ
ᱟᱪᱷᱟ ᱜᱚᱝᱠᱮ ᱛᱟᱦᱚᱞᱮ ᱟᱹᱵᱤᱱ ᱫᱚ ᱚᱠᱟ ᱨᱮᱵᱤᱱ ᱛᱟᱦᱮᱱ ᱜᱮᱭᱟ ᱚᱲᱟᱜ ᱨᱮᱜᱮ ᱥᱮ ᱯᱟᱲᱦᱟᱣ ᱵᱟᱲᱟᱜ ᱠᱟᱱᱟ ᱵᱤᱱ?
ᱵᱟᱝ ᱱᱚᱝᱠᱟ ᱟᱹᱛᱩᱳ ᱫᱤᱥᱚᱢ ᱨᱮᱜᱮ ᱚᱲᱟᱜ ᱨᱮᱜᱮ᱾
ᱚ ᱯᱟᱲᱦᱟᱣ ᱠᱚᱫᱚ ᱵᱤᱱ ᱠᱢᱯᱞᱤᱴ ᱟᱠᱟᱜᱼᱟ ᱾
ᱯᱟᱲᱦᱟᱣ ᱠᱚᱫᱚᱞᱤᱧ ᱠᱚᱢᱯᱞᱤᱴ ᱞᱮᱠᱟ ᱫᱚᱞᱤᱧ ᱠᱚᱢᱯᱞᱤᱴ ᱟᱠᱟᱫᱟ ᱟᱫᱚ ᱡᱟᱦᱟᱸ ᱛᱤᱱᱟᱹᱜ ᱟᱫᱚ ᱾ ᱴᱟᱠᱟ ᱯᱚᱭᱥᱟ ᱮᱴᱠᱮᱴᱚᱬᱮ ᱠᱟᱛᱮᱛ ᱟᱫᱚ ᱵᱮᱥᱤ ᱥᱮᱫ ᱫᱚ ᱵᱟᱹᱞᱤᱧ ᱪᱟᱞᱟᱣ ᱞᱮᱱᱟ ᱟᱨᱦᱚᱸ ᱪᱮᱛᱟᱱ ᱥᱮᱫ ᱫᱚ
ᱦᱮᱸ ᱦᱮᱸ ᱚᱱᱟ ᱦᱚᱸ ᱠᱟᱛᱷᱟ ᱜᱮ ᱪᱮ ᱚᱲᱟᱜ ᱚᱲᱟᱜ ᱦᱸ ᱦᱸ ᱚᱲᱟᱜ ᱠᱚᱨᱮ ᱵᱟᱠᱚ ᱮᱢ ᱞᱮᱠᱷᱟᱱ ᱫᱚ ᱪᱤᱠᱟᱹᱛᱮ? ᱯᱟᱲᱦᱟᱣ ᱚᱱᱟ ᱠᱚᱦᱚᱸ ᱛᱚ ᱫᱚᱨᱠᱟᱨ
ᱦᱳᱭ ᱾
ᱦᱮᱸ ᱛᱳ ᱛᱚ ᱦᱟᱸᱜ ᱯᱟᱲᱦᱟᱣ ᱛᱚ ᱚᱸᱰᱮ ᱛᱚ ᱞᱟᱜᱼᱟ ᱚᱲᱟᱜ ᱠᱷᱚᱱᱟᱜᱚ ᱟᱨ ᱠᱟᱛᱷᱟ ᱦᱩᱭᱩᱜ ᱚᱬᱟᱜ ᱠᱷᱚᱱᱟᱜ ᱫᱚ ᱯᱟᱲᱦᱟᱣ ᱫᱚ ᱵᱟᱝ ᱜᱟᱱᱚᱜ ᱜᱮᱭᱟ᱾
ᱦᱳᱭ ᱚᱲᱟᱜ ᱠᱷᱚᱱ ᱫᱚ ᱟ... ᱟᱫᱚ ᱩᱱᱟᱹᱜ ᱫᱚ ᱵᱟᱝ ᱜᱟᱱᱚᱜᱼᱟ ᱟᱫᱚ ᱠᱷᱟᱱᱜ ᱚᱱᱟ ᱡᱚᱠᱷᱚᱱ ᱜᱮ ᱢᱟᱨᱟᱝ ᱢᱟᱨᱟᱝ ᱤᱭᱟᱹ ᱠᱚᱨᱟᱣ ᱦᱩᱭᱩᱜ ᱠᱟᱱ ᱛᱟᱵᱚᱱᱟ ᱩᱱᱠᱷᱟᱱ ᱜᱮ ᱟᱵᱚ ᱫᱚ ᱵᱟᱦᱨᱮ ᱥᱮᱱ ᱦᱩᱭᱩᱜ᱾ ᱠᱟᱱ ᱛᱟᱵᱚᱱᱟ ᱚᱱᱠᱟᱛᱮᱚ ᱟ ᱟᱹᱛᱳ ᱫᱤᱥᱚᱢ ᱠᱚᱨᱮ
ᱦᱟᱛᱟᱣ ᱞᱟᱜᱟ